ᱜᱚᱝᱠᱮ ᱟᱸᱡᱚᱢ
ᱦᱮᱸ ᱜᱚᱝᱠᱮ ᱟᱸᱚᱢᱚᱜ ᱠᱟᱱᱟ᱾
ᱡᱚᱦᱟᱨ ᱜᱮ ᱜᱚᱝᱠᱮ,
ᱡᱚᱦᱟᱨ ᱡᱚᱦᱟᱨ,
ᱜᱚᱢᱠᱮ ᱱᱚᱜᱼᱚᱭ ᱡᱮ ᱟᱵᱚ ᱡᱟᱱᱟᱢ ᱟᱲᱟᱝ ᱚᱞᱪᱤᱠᱤ ᱟᱯᱮ ᱥᱮᱫ, ᱛᱤᱱᱟᱹᱜ ᱢᱟᱦᱟ ᱛᱤᱱᱟᱹᱜ ᱜᱟᱱ ᱠᱚ ᱞᱟᱦᱟ ᱤᱫᱤ ᱜᱚᱫ ᱟᱠᱟᱫᱟ?
ᱦᱮᱸ ᱟᱞᱮ ᱥᱮᱫ ᱫᱚ ᱦᱟᱸᱜ, ᱡᱩᱫᱤ ᱚᱸᱠᱟ ᱚᱞ ᱪᱤᱠᱤ ᱵᱤᱱ ᱞᱟᱹᱭᱟ ᱞᱟᱦᱟ ᱫᱚ ᱢᱟᱱᱮ ᱞᱟᱦᱟ ᱤᱫᱤᱜ ᱠᱟᱱᱟ ᱱᱚᱜᱼᱚ ᱱᱷᱟᱸᱜ ᱠᱤᱪᱷᱩ, ᱢᱟᱱᱮ ᱟᱞᱮ ᱡᱚᱠᱷᱚᱱ ᱟ. ᱭᱤᱴ ᱥᱮᱵᱮᱱ ᱟᱹᱭᱤᱴ ᱥᱮᱫ ᱞᱤᱧ ᱯᱟᱲᱦᱟᱜᱼᱟ, ᱩᱱ ᱡᱚᱠᱷᱚᱡ ᱜᱮᱞᱤᱧ ᱧᱮᱞᱮᱫ ᱠᱚᱣᱟ ᱢᱟᱱᱮ ᱠᱤᱪᱷᱩ ᱚᱞ ᱪᱤᱠᱤ ᱠᱚᱦᱚᱸ ᱢᱟᱱᱮ ᱯᱟᱲᱦᱟᱜ ᱠᱟᱱᱟ ᱠᱚ᱾ ᱵᱷᱩᱨᱛᱤ ᱠᱟᱱᱟ ᱠᱚ ᱦᱟᱭ ᱤᱥᱠᱩᱞ ᱠᱚᱨᱮ᱾ ᱵᱟᱝ ᱠᱷᱟᱱ ᱞᱟᱦᱟ ᱥᱮᱱᱟᱜ ᱚᱸᱠᱟ ᱫᱚ ᱦᱟᱸᱜ ᱵᱟᱝ ᱞᱤᱧ ᱧᱮᱞ ᱟᱠᱟᱜᱼᱟ, ᱵᱟᱝᱠᱚ ᱯᱟᱲᱦᱟᱜ ᱛᱟᱦᱮᱸᱫ,
ᱦᱮᱸ ᱜᱚᱝᱠᱮ ᱟᱨ ᱟᱹᱛᱩ ᱠᱚᱨᱮ ᱦᱚᱸ ᱪᱮᱜ ᱠᱟ ᱪᱚᱠᱚ ᱡᱚᱜᱚᱨᱪᱟ ᱦᱟᱫᱟᱜᱼᱟ, ᱦᱟᱲᱟᱢ ᱵᱩᱰᱷᱤ ᱠᱚ᱾ ᱜᱚᱢᱠᱮ ᱟᱹᱛᱩ ᱠᱚᱨᱮ ᱦᱚᱸᱜᱼᱚᱭ ᱡᱮ, ᱡᱟᱦᱟᱸᱭ ᱵᱟᱝ ᱠᱚ ᱵᱟᱲᱟᱭᱟ ᱥᱮᱬᱟ ᱨᱮᱱᱟᱜ ᱤᱪᱪᱷᱟᱹ ᱠᱚ ᱢᱮᱱᱟᱜ ᱛᱟᱠᱚᱣᱟ ᱩᱱᱠᱩ ᱠᱚ ᱵᱟᱠᱷᱨᱟ ᱛᱮ ᱪᱮᱫ ᱠᱟ ᱠᱚ ᱩᱭᱦᱟᱹᱨ ᱮᱫᱟ ᱥᱮᱬᱟ ᱟᱠᱚ, ᱠᱟᱱᱟ ᱠᱚᱥᱮ ᱵᱟᱠᱚ ᱥᱮᱬᱟᱣ ᱠᱟᱱᱟ, ᱵᱟᱠᱷᱟᱱ ᱟᱹᱰᱤ ᱦᱚᱲ ᱠᱚ ᱢᱚᱱᱮᱭᱟ ᱟᱵᱚᱣᱟᱜ ᱚᱞ ᱪᱤᱠᱤ ᱵᱚᱱ ᱥᱮᱬᱟ ᱠᱟᱜᱼᱟ, ᱡᱟᱦᱟᱸᱭ ᱠᱚ ᱢᱟᱱᱮ ᱯᱟᱲᱦᱟᱣ ᱩᱻᱢᱮᱨ ᱫᱚ ᱦᱟᱭ ᱤᱥᱠᱩᱞ ᱨᱮ ᱵᱟᱠᱚ ᱵᱷᱩᱨᱛᱤ ᱫᱟᱲᱮᱭᱟᱜᱼᱟ ᱚᱸᱠᱟᱱ ᱩᱢᱮᱨ ᱠᱚᱣᱟᱜ᱾
ᱱᱩᱝᱠᱩ ᱪᱤᱠᱟᱹᱛ ᱪᱤᱠᱟᱹ ᱛᱮᱠᱚ ᱥᱮᱬᱟᱭᱟ,
ᱦᱳᱭ ᱚᱸᱠᱟ ᱠᱚ ᱩᱭᱦᱟᱹᱨ ᱟᱠᱚ ᱠᱟᱱᱟ ᱥᱮᱬᱟ ᱟᱠᱚ ᱠᱟᱱᱟ ᱥᱮ ᱵᱟᱝᱠᱚ ᱥᱮᱬᱟ ᱟᱠᱚ ᱠᱟᱱᱟ᱾
ᱦᱮᱸ ᱢᱟᱱᱮ ᱡᱟᱦᱟᱸᱭ ᱠᱚ ᱦᱟᱸᱜ ᱵᱟᱝᱠᱚ ᱯᱟᱲᱦᱟᱣ ᱟᱠᱟᱱᱟ ᱚᱱᱟ ᱡᱩᱣᱟᱹᱱ ᱵᱟᱵᱟ ᱛᱟᱠᱚ ᱛᱮᱠᱚ ᱠᱚ᱾
ᱦᱮᱸ ᱦᱮᱸ ᱚᱸᱠᱟᱱ ᱠᱚ ᱡᱤ ᱦᱚᱲ ᱥᱮᱸᱲᱟ ᱨᱮᱱᱟᱜ ᱠᱚ ᱤᱡ ᱪᱷᱟᱹᱭᱟ ᱩᱱᱠᱩ ᱪᱮᱫ ᱠᱟ ᱛᱮᱠᱚ ᱥᱮᱬᱟ ᱠᱟᱱᱟ ᱠᱚ ᱥᱮ ᱵᱟᱸᱠᱚ ᱥᱮᱬᱟ ᱟᱠᱚ ᱠᱟᱱᱟ ᱥᱮᱠᱚ ᱥᱮᱬᱟᱭᱮᱫᱟ ᱥᱮ ᱵᱟᱝ?
ᱦᱮᱸ ᱟᱫᱚ ᱱᱷᱟᱸᱜ ᱢᱟᱱᱮ ᱡᱮᱞᱮᱠᱟ ᱢᱟᱱᱮ ᱟᱞᱮ ᱟᱹᱛᱩ ᱨᱮᱫᱚ ᱚᱸᱠᱟ ᱟᱹᱞᱤᱧ ᱞᱤᱧ ᱵᱟᱲᱟᱭᱟ ᱚᱱᱮ ᱞᱟᱦᱟ ᱧᱚᱜ ᱧᱚᱜ ᱨᱮᱱᱟ ᱱᱚᱣᱟ ᱮᱥᱮᱠᱟ ᱥᱤᱥᱴᱟᱢ ᱜᱮ ᱱᱷᱟᱸᱜ ᱵᱮᱥᱤ ᱠᱚ ᱚᱸᱠᱟ ᱠᱮᱞᱟᱥ ᱠᱚ ᱦᱩᱭᱩᱜ ᱛᱟᱦᱮᱸᱱᱼᱟᱸ, ᱢᱟᱲᱟᱝ ᱫᱷᱟᱣ ᱨᱩᱭ ᱵᱟᱨ ᱠᱮ ᱨᱩᱭ ᱵᱟᱨ ᱦᱩᱭᱩᱜ ᱛᱟᱦᱮᱸᱫ᱾
ᱦᱮᱸ ᱾
ᱚᱱᱟ ᱡᱟᱥᱴ ᱚᱱᱟ ᱫᱚ ᱮᱸ ᱚᱞᱪᱤᱠᱤ ᱛᱮᱜᱮ ᱚᱱᱮ ᱵᱮᱥᱤᱠ ᱱᱚᱞᱮᱡᱽ ᱠᱚ ᱮᱢᱟ ᱠᱚ, ᱮᱸ ᱯᱟᱛᱷᱳᱢᱤᱠ ᱱᱚᱞᱮᱡᱽ᱾ ᱡᱮᱢᱚᱱ ᱚᱞ ᱠᱚ ᱟᱨ ᱯᱟᱲᱦᱟᱣ ᱫᱟᱲᱮᱭᱟᱠᱚ ᱚᱱᱮ ᱚᱝᱠᱟᱱ ᱢᱤᱫᱴᱟᱝ ᱠᱳᱪᱤᱝ ᱠᱮᱞᱟᱥ ᱦᱩᱭᱩᱜ ᱠᱟᱱ ᱛᱟᱦᱮᱸᱫ᱾ ᱦᱮᱸ ᱩᱱ ᱡᱚᱠᱷᱟᱡ ᱟᱫᱚ ᱠᱤᱪᱷᱩ ᱧᱮᱞ ᱵᱟᱲᱟ ᱠᱚᱜᱮ ᱛᱟᱦᱮᱸ ᱞᱤᱧ ᱢᱟᱱᱮ ᱰᱮᱦᱮᱨ ᱜᱮ ᱦᱚᱲ ᱠᱚ ᱥᱮᱱᱚᱜ ᱛᱟᱦᱮᱸᱫ, ᱦᱮᱸ, ᱛᱟᱨᱳᱱ ᱱᱤᱛᱚᱜ ᱱᱤᱛᱚᱜ ᱫᱚ ᱦᱟᱸᱜ ᱚᱱᱟ ᱫᱚ ᱵᱚᱸᱫᱚ ᱟᱠᱟᱱᱟ ᱟᱨ-
ᱟᱞᱮ ᱫᱚ ᱜᱚᱢᱠᱮ ᱚᱸᱠᱟ ᱛᱮᱞᱮ ᱯᱟᱲᱦᱟᱣ ᱟᱠᱟᱱᱟ ᱚᱞ ᱪᱤᱠᱤ ᱠᱚᱫᱚ ᱚᱸᱰᱮ ᱥᱮ ᱠᱟᱱ ᱠᱷᱚᱱ ᱜᱮᱞᱮ ᱥᱮᱱᱟ ᱦᱟᱠᱟᱫᱟ, ᱟᱫᱚ ᱦᱚᱸᱜ ᱚᱸᱭ ᱦᱚᱸ ᱟᱞᱮ ᱦᱚᱞᱮ ᱩᱭᱦᱟᱹᱨ ᱵᱷᱟᱵᱽᱱᱟ ᱮᱫᱟ ᱡᱟᱦᱟᱸᱭ ᱡᱩᱫᱤ ᱠᱚ ᱢᱟᱱᱮ ᱵᱚᱭᱚᱥ ᱠᱚ ᱦᱚᱲ ᱠᱚ ᱥᱮᱬᱟ ᱠᱚᱭ ᱤᱪᱷᱟᱹᱭᱟ ᱩᱸᱠᱩ ᱫᱚ ᱢᱟᱱᱮ ᱨᱩᱭᱵᱟᱨ ᱨᱩ ᱨᱚᱵᱤᱠᱟ ᱨᱚᱵᱤᱵᱟᱨ ᱟᱹᱛᱩ ᱥᱮᱜ ᱠᱷᱚᱱ ᱜᱮ ᱡᱟᱦᱟᱸᱭ ᱠᱚ ᱚᱸᱠᱟ ᱞᱮ ᱵᱟᱲᱟᱭᱟ ᱠᱟᱹᱴᱤᱡ ᱵᱚᱱ ᱥᱮᱬᱟ ᱟᱠᱚ ᱱᱚᱣᱟ ᱩᱭᱦᱟᱹᱨ ᱵᱟᱵᱽᱱᱟ ᱞᱮ ᱟᱹᱜᱩ ᱞᱮᱫᱟ, ᱟᱨ ᱞᱮ ᱥᱮᱬᱟ ᱟᱠᱚ ᱠᱟᱱ ᱛᱟᱦᱮᱸᱡᱼᱟ᱾ ᱟᱨ ᱥᱚᱱᱤ ᱣᱚ ᱨᱩᱭᱵᱟᱨ ᱦᱚᱸ, ᱮᱸ ᱤᱧ ᱟᱨ ᱢᱮᱫᱴᱟᱝ ᱫᱟᱫᱟ ᱦᱚᱲ ᱜᱮ, ᱟᱹᱞᱤᱧ ᱚᱞ ᱪᱤᱠᱤ ᱞᱤᱧ ᱥᱮᱬᱟ ᱟᱠᱚ ᱠᱟᱱ ᱛᱟᱦᱮᱸ, ᱯᱩᱭᱥᱟᱹ ᱠᱚᱫᱚ ᱵᱟᱹᱞᱤᱧ ᱦᱟᱛᱟᱣ ᱟᱠᱟᱫ ᱛᱟᱠᱚ ᱛᱟᱦᱮᱸᱡᱼᱟ, ᱥᱚᱱᱤᱵᱟᱨ ᱨᱚᱵᱤᱵᱟᱨ᱾
ᱦᱩᱸ ᱦᱩᱸ,
ᱟᱹᱞᱤᱧ ᱢᱚᱱᱮ ᱫᱚ ᱞᱚ ᱜᱚᱲᱚ ᱢᱟ ᱦᱩᱭᱩᱜᱼᱟ, ᱥᱟᱶᱛᱟ ᱢᱟ ᱜᱚᱲᱚ ᱮᱢ ᱦᱚᱸ ᱞᱟᱹᱠᱛᱤ ᱜᱮ ᱠᱟᱱᱟ᱾ ᱵᱟᱠᱷᱟᱱ ᱟᱵᱚ ᱞᱮᱠᱟᱱ ᱯᱟᱹᱴᱷᱣᱟᱹ ᱠᱚ ᱡᱩᱫᱤ ᱵᱚᱵᱚᱱ ᱥᱩᱥᱟᱨᱟ, ᱚᱠᱚᱭ ᱥᱩᱥᱟᱹᱨᱟᱭ᱾
ᱴᱷᱤᱠ ᱴᱷᱤᱠ ᱱᱚᱣᱟ ᱫᱚ ᱟᱹᱰᱤ ᱜᱟᱺᱦᱤᱸ ᱜᱟᱹᱦᱤᱨ ᱩᱭᱦᱟᱹᱨ ᱠᱟᱱ ᱛᱟᱹᱵᱤᱱᱟ ᱜᱚᱝᱠᱮ᱾ ᱦᱮᱸ ᱱᱚᱝᱠᱟ ᱨᱮᱱᱟᱜ ᱟᱞᱮ ᱯᱷᱚᱞᱚᱠ ᱨᱮᱫᱚ ᱵᱟᱝ ᱞᱮ ᱦᱟᱛᱟᱣ ᱟᱠᱟᱫᱟ ᱦᱟᱛᱟᱣ ᱫᱚ ᱟᱫᱚ ᱞᱤᱭᱳᱝ ᱩᱱ ᱡᱚᱠᱷᱚᱡ ᱫᱚ ᱦᱟᱸᱜ ᱱᱚᱝᱠᱟ ᱚᱞ ᱪᱤᱠᱤ ᱠᱚᱫᱚ ᱦᱟᱸᱜ ᱵᱟᱝ ᱜᱮ ᱵᱟᱲᱟᱭ ᱦᱩᱭᱩᱜ ᱠᱟᱱ ᱛᱟᱦᱮᱸᱫ ᱥᱮ ᱢᱟᱱᱮ ᱵᱷᱟᱹᱜᱤ ᱴᱷᱤᱠ ᱫᱚ,
ᱡᱟ ᱟ ᱢᱟᱱᱮ ᱯᱟᱲᱦᱟᱣ ᱦᱩᱭᱩᱜ ᱠᱟᱱ ᱛᱟᱸᱦᱮᱜ ᱟᱨᱠᱤ ᱵᱟᱱᱟᱢ ᱵᱟᱱᱟᱢ ᱟᱛᱮ, ᱟᱫᱚ ᱱᱤᱛᱚᱜ ᱫᱚ ᱦᱟᱸᱜ ᱠᱟᱹᱡ ᱤᱸᱠᱟᱹ ᱯᱟᱲᱦᱟᱣ ᱵᱟᱲᱟ ᱦᱩᱭᱩᱜ ᱠᱟᱱ ᱜᱮᱭᱟ, ᱦᱮᱸ᱾ ᱟᱫᱚ ᱚᱱᱟ ᱩᱭᱦᱟᱹᱨ ᱫᱚ ᱦᱟᱸᱜ ᱵᱟᱝ ᱛᱟᱦᱮᱸ ᱫᱚ ᱠᱤᱪᱷᱩᱠ ᱵᱟᱲᱟᱭ ᱜᱮᱭᱟ ᱠᱚ ᱡᱮᱢᱚᱱ ᱟᱞᱮ ᱟᱹᱛᱩ ᱠᱚᱨᱤᱱ ᱩᱱᱠᱩ ᱢᱮᱱᱟᱜ ᱠᱚᱜᱮᱭᱟ ᱢᱟᱨᱟᱝ ᱢᱟᱨᱟᱝ ᱩᱱ ᱠᱩᱫ ᱦᱚᱸ ᱩᱱᱠᱩ ᱠᱚ ᱵᱟᱲᱟᱭ ᱜᱮᱭᱟ᱾
ᱦᱮᱸ ᱟᱫᱚ ᱩᱱᱠᱩ ᱦᱟᱸᱜ ᱚᱱᱠᱟᱱ ᱯᱚᱫᱚᱠᱷᱮᱯ ᱵᱟᱝ ᱠᱚ ᱦᱟᱛᱟᱣ ᱠᱟᱫᱟ ᱩᱱᱠᱩ ᱦᱚᱸ ᱚᱱᱠᱟ ᱦᱟᱛᱟᱣ ᱞᱟᱹᱠᱛᱤ ᱠᱟᱱ ᱛᱟᱠᱚᱣᱟ ᱾
ᱦᱮᱸ ᱜᱚᱢᱠᱮ ᱟᱵᱚ ᱢᱟ ᱥᱟᱶᱛᱟ ᱟᱹᱰᱤ ᱞᱮᱠᱟ ᱠᱟᱛᱮ ᱜᱚᱲᱚ ᱵᱚᱱ ᱮᱢ ᱫᱟᱲᱮᱭᱟᱭ ᱟᱵᱚ ᱡᱩᱫᱤ ᱚᱱᱠᱟ ᱠᱟ ᱛᱮᱦᱚᱸ ᱡᱩᱫᱤ ᱜᱚᱲᱚ ᱵᱚᱱ ᱮᱢᱟᱭᱟ ᱾ ᱟᱵᱚ ᱥᱟᱶᱛᱟ ᱟᱹᱰᱤ ᱞᱟᱦᱟ ᱥᱮᱫ ᱪᱟᱞᱟᱜᱼᱟᱭ ᱾ ᱦᱚᱜᱼᱚᱭ ᱡᱮᱢᱚᱱ ᱟᱛᱳ ᱨᱮ ᱡᱩᱫᱤ ᱚᱞᱚᱜ ᱯᱟᱲᱦᱟᱣ ᱵᱟᱝ ᱠᱚ ᱥᱮᱬᱟᱭᱟ ᱟᱛᱳ ᱵᱟᱵᱚᱱ ᱞᱟᱦᱟ ᱫᱟᱲᱮᱜᱼᱟ ᱾
ᱴᱷᱤᱠ ᱵᱤᱱ ᱞᱟᱹᱭ ᱠᱟᱫᱟ ᱚᱱᱟ ᱫᱚ ᱜᱚᱢᱠᱮ ᱾
ᱟᱛᱳ ᱞᱟᱦᱟ ᱠᱚᱛᱛᱮ ᱜᱮᱞᱮ ᱟᱛᱳ ᱨᱮᱱ ᱜᱤᱫᱽᱨᱟᱹ ᱚᱞᱚᱜ ᱯᱟᱲᱦᱟᱣ ᱡᱟᱥᱛᱤ ᱛᱤᱱᱟᱹᱜ ᱠᱚ ᱥᱮᱬᱟᱸᱭᱟ ᱩᱱᱟᱹᱜ ᱜᱮ ᱟᱵᱚ ᱟᱹᱛᱩ ᱞᱟᱦᱟ ᱪᱟᱞᱟᱜᱼᱟ ᱾
ᱦᱮᱸ ᱦᱮᱸ ᱚᱱᱟ ᱫᱚ ᱟᱹᱰᱤ ᱥᱟᱹᱨᱤ ᱠᱟᱛᱷᱟ ᱠᱟᱱᱟ ᱾
ᱱᱚᱜᱼᱚᱭ ᱱᱟᱭᱟ ᱟᱫᱚ ᱚᱞᱪᱤᱠᱤ ᱞᱟᱹᱭ ᱞᱮᱠᱷᱟᱱ ᱱᱟᱜ ᱱᱚᱜᱼᱚᱭ ᱱᱤᱛᱚᱜ ᱫᱚ ᱦᱟᱸᱜ ᱟᱹᱰᱤ ᱞᱟᱯᱷᱟᱝ ᱥᱮᱫ ᱜᱮ ᱪᱟᱞᱟᱜ ᱠᱟᱱᱟ ᱾ ᱡᱮᱞᱮᱠᱟ ᱱᱚᱜᱼᱚᱭ ᱦᱟᱭ ᱤᱥᱠᱩᱞ ᱠᱚᱨᱮ ᱦᱚᱸᱠᱚ ᱯᱟᱲᱦᱟᱜ ᱠᱟᱱᱟ ᱾ ᱛᱚ ᱠᱚᱞᱮᱡᱽ ᱠᱚ ᱫᱚ ᱤᱭᱩᱱᱤᱵᱷᱟᱨᱥᱤᱴᱤ ᱠᱚᱨᱮ ᱦᱚᱸ ᱜᱚᱴᱟ ᱜᱮ ᱦᱟᱸᱜ ᱚᱞᱪᱤᱠᱤ ᱫᱚ ᱪᱟᱞᱟᱜ ᱠᱟᱱ ᱜᱮᱭᱟ ᱱᱟᱜ ᱾
ᱦᱮᱸ ᱜᱚᱝᱠᱮ ᱟᱨ ᱦᱚᱜᱼᱚᱭ ᱚᱭ ᱡᱮ ᱟᱵᱚ ᱥᱟᱶᱛᱟ ᱡᱩᱫᱤᱵᱚᱱ ᱞᱟᱦᱟᱭᱟ ᱟᱵᱚ ᱡᱟᱱᱟᱢ ᱟᱲᱟᱝ ᱛᱮ ᱛᱤᱱᱟᱹᱜ ᱦᱚᱲ ᱡᱟᱹᱥᱛᱤ ᱠᱚ ᱥᱮᱪᱮᱫᱚᱜ ᱩᱱᱟᱹᱜ ᱜᱮ ᱥᱟᱶᱛᱟ ᱞᱟᱦᱟᱜᱼᱟ ᱟᱨ ᱵᱟᱝ ᱵᱚᱱ ᱞᱟᱦᱟ ᱫᱟᱲᱮᱜ ᱠᱷᱟᱱ ᱥᱟᱶ ᱵᱟᱝ ᱵᱚᱱ ᱞᱟᱦᱟ ᱫᱟᱲᱮᱮᱜᱼᱟ ᱾ ᱚᱞᱚᱜ ᱯᱟᱲᱦᱟᱣ ᱛᱮᱜᱮ ᱢᱤᱫᱴᱟᱝ ᱡᱟᱹ ᱛᱤ ᱞᱟᱦᱟ ᱤᱫᱤ ᱫᱟᱲᱮᱜᱼᱟᱭ ᱵᱟᱝᱠᱷᱟᱱ ᱚᱦᱚᱭ ᱞᱟᱦᱟ ᱠᱚᱜᱼᱟ ᱾
ᱦᱮᱸ ᱱᱚᱣᱟ ᱫᱚ ᱯᱩᱨᱟᱹ ᱟᱹᱰᱤ ᱥᱟᱹᱨᱤ ᱠᱟᱛᱷᱟ ᱾ ᱜᱚᱝᱠᱮ ᱱᱚᱜᱼᱚᱭ ᱛᱟᱦᱚᱞᱮ ᱚᱞᱪᱤᱠᱤ ᱢᱟ
ᱚᱞᱪᱤᱠᱤ ᱜᱚᱝᱠᱮ ᱜᱚᱝᱠᱮ ᱟᱢᱜᱮ ᱞᱟᱹᱭ ᱛᱟᱵᱚᱱᱢᱮ ᱾
ᱚᱱᱟ ᱚᱞ ᱦᱮᱸ ᱱᱤᱛᱚᱜ ᱢᱟ ᱱᱚᱜ-ᱚᱭ ᱚᱞᱪᱤᱠᱤ ᱠᱨᱮᱱᱟᱜ ᱟᱹᱰᱤ ᱜᱮ ᱠᱚ ᱯᱟᱲᱦᱟᱣ ᱵᱟᱲᱟᱜ ᱠᱟᱱᱟ ᱜᱤᱫᱽᱨᱟᱹ ᱠᱚ ᱟᱭᱢᱟ ᱜᱮ ᱾ ᱛᱚ ᱟᱯᱮ ᱚᱱᱠᱟ ᱟᱹᱛᱩ ᱠᱚᱨᱮ ᱚᱱᱠᱟ ᱛᱤᱱᱟᱹᱜ ᱜᱟᱱ ᱯᱟᱹᱴᱷᱩᱣᱟᱹ ᱢᱮᱱᱟᱜ ᱠᱚᱣᱟ ᱡᱟᱦᱟᱸᱭ ᱫᱚ ᱱᱮᱛᱟᱨ ᱯᱩᱨᱟᱹ ᱚᱞᱪᱤᱠᱤ ᱢᱤᱭᱤᱟᱢ ᱛᱮᱠᱚ ᱯᱟᱲᱦᱟᱜ ᱠᱟᱱᱟ?
ᱜᱚᱢᱠᱮ ᱟᱞᱮ ᱟᱹᱛᱩ ᱨᱮᱢᱟ ᱠᱚᱢ ᱜᱮ ᱦᱮᱱᱟᱜ ᱠᱚ ᱾ ᱟᱫᱚ ᱜᱚᱢᱠᱮ ᱱᱚᱝᱠᱟ ᱠᱟᱱᱟ ᱟᱹᱰᱤ ᱦᱚᱲᱜᱮ ᱦᱳᱭᱛᱳ ᱟᱞᱮ ᱦᱚᱸᱞᱮ ᱥᱮᱬᱟ ᱠᱮᱠᱚᱣᱟ ᱠᱤᱱᱛᱩ ᱟᱠᱚ ᱚᱲᱟᱜ ᱦᱚᱲ ᱚᱱᱟ ᱵᱟᱝ ᱠᱚ ᱠᱩᱥᱤᱭᱟᱜ ᱜᱮᱭᱟ ᱾ ᱞᱟᱹᱭ ᱟᱠᱚ ᱟᱢ ᱚᱞᱪᱤᱠᱤ ᱛᱮᱢ ᱯᱟᱲᱦᱟᱜᱼᱟ ᱚᱠᱟᱨᱮᱢ ᱠᱟᱹᱢᱤᱭᱟ? ᱟᱨ ᱚᱠᱚᱭ ᱮᱢᱟᱢᱟᱭ ᱠᱟᱹᱢᱤ? ᱠᱟᱛᱷᱟ ᱢᱟ ᱚᱱᱠᱟ ᱠᱚ ᱞᱟᱹᱭᱟ ᱟᱨᱦᱚᱸ ᱠᱚ ᱞᱟᱹᱭ ᱜᱮᱭᱟ ᱚᱞᱪᱤᱠᱤ ᱛᱮᱢ ᱯᱟᱲᱦᱟᱜᱼᱟ ᱟᱨ ᱫᱤᱠᱩᱛᱮ ᱚᱦᱚ ᱠᱚ ᱨᱚᱲ ᱠᱮᱭᱟ ᱡᱩᱫᱤ ᱚᱞ ᱪᱤᱠᱤ ᱛᱮᱠᱚ ᱯᱟᱲᱦᱟᱜᱼᱟ ᱾ ᱱᱚᱣᱟ ᱤᱫᱤ ᱠᱟᱛᱮ ᱜᱚᱢᱠᱮ ᱟᱢ ᱪᱮᱫ ᱮᱢ ᱫᱤᱥ ᱥᱩᱫᱤᱥᱮᱢ ᱮᱢᱟ ᱵᱚᱱᱟ ᱾
ᱦᱮᱸ ᱱᱚᱜᱼᱚᱭ ᱡᱮ ᱞᱟᱹᱭ ᱦᱩᱭᱩᱜ ᱠᱟᱱᱟ ᱚᱞᱪᱤᱠᱤ ᱛᱮ ᱡᱟᱦᱟᱸᱭ ᱯᱟᱲᱦᱟᱜ ᱠᱟᱱᱟᱭ ᱡᱮ ᱫᱤᱠᱩ ᱛᱮ ᱵᱟᱭ ᱨᱚᱲ ᱫᱟᱲᱭᱟᱜᱼᱟ ᱟᱫᱚ ᱫᱤᱠᱩᱛᱮ ᱵᱟᱭ ᱚᱱᱠᱟ ᱫᱚ ᱵᱟᱝ ᱠᱟᱱᱟ ᱡᱟᱦᱟᱱᱟᱜ ᱵᱷᱟᱥᱟ ᱛᱮᱜᱮᱢ ᱨᱚᱲ ᱫᱟᱲᱮᱜᱼᱟ ᱟᱢ ᱫᱚ ᱟᱹᱰᱤ ᱜᱮ ᱨᱚᱠᱚᱢ ᱵᱷᱟᱥᱟ ᱛᱮᱜᱮᱢ ᱨᱚᱲ ᱫᱟᱲᱮᱜᱼᱟ ᱾ ᱠᱤᱱᱛᱩ ᱟᱢ ᱫᱚ ᱢᱟᱱᱮ ᱡᱮ ᱚᱞᱪᱤᱠᱤᱢ ᱯᱟᱲᱦᱟᱜ ᱠᱟᱱᱟ ᱟᱫᱚ ᱚᱞᱪᱤᱠᱤ ᱨᱮᱜᱮ ᱚᱱᱠᱟ- ᱯᱩᱨᱟᱹ ᱜᱮ ᱤᱧ ᱫᱚ ᱚᱞᱪᱤᱠᱤ ᱛᱮᱜᱤᱧ ᱨᱚᱲᱟ ᱜᱚᱴᱟ ᱜᱮ ᱚᱞᱪᱤᱠᱤ ᱦᱮᱸ ᱥᱮᱬᱟᱭᱟ ᱚᱱᱠᱟ ᱫᱚ ᱵᱟᱝᱟ ᱢᱟᱱᱮ ᱚᱞᱪᱤᱠᱤ ᱥᱟᱶᱛᱮᱦᱚᱸ ᱟᱹᱰᱤ ᱠᱤᱪᱷᱩ ᱥᱮᱬᱟ ᱜᱟᱱᱚᱜ ᱠᱟᱱ ᱜᱮᱭᱟ ᱡᱮᱞᱮᱠᱟ ᱱᱚᱜᱼᱚᱭ ᱦᱮᱸ ᱫᱤᱠᱩ ᱛᱮᱦᱚᱸ ᱨᱚᱲ ᱜᱟᱱᱚᱜᱼᱟ ᱾ ᱦᱮᱸ ᱫᱤᱠᱩ ᱛᱮ ᱟᱢ ᱟᱹᱰᱤ ᱠᱤᱪᱷᱩ ᱵᱷᱟᱥᱟ ᱛᱮᱢ ᱨᱚᱲ ᱫᱟᱲᱮᱜᱼᱟ ᱾ ᱚᱱᱠᱟ ᱫᱚ ᱵᱟᱝ ᱡᱮ ᱚᱞ ᱪᱤᱠᱤ ᱥᱮᱬᱟᱭᱟ ᱢᱮᱱᱛᱮ ᱮᱴᱟᱜ ᱵᱷᱟᱥᱟ ᱵᱟᱢ ᱨᱚᱲ ᱫᱟᱲᱮᱜᱼᱟ ᱥᱮᱬᱟᱸ ᱫᱟᱲᱮᱜ ᱜᱮᱭᱟᱢ ᱾ ᱱᱚᱜᱼᱚᱭ ᱡᱮᱢᱚᱱ ᱫᱤᱠᱩ ᱠᱚᱦᱚᱸ ᱱᱚᱜᱼᱚᱭ ᱱᱚᱭᱟ ᱠᱤᱪᱷᱩ ᱦᱮᱸ ᱟᱞᱮ ᱥᱩᱨ ᱠᱚᱨᱮ ᱫᱤᱠᱩ ᱠᱚ ᱢᱮᱱᱟᱜ ᱠᱚᱜᱮᱭᱟ ᱚᱱᱟ ᱟᱹᱛᱩ ᱮᱴᱟᱜ ᱟᱹᱛᱩ ᱠᱚᱨᱮ ᱛᱚ ᱩᱱᱠᱩ ᱮᱢᱚᱱ ᱠᱚ ᱨᱚᱲᱟ ᱟᱫᱚ ᱚᱱᱟ ᱟᱹᱛᱩ ᱠᱚᱨᱮ ᱦᱟᱸᱜ ᱫᱤᱠᱩ ᱥᱟᱱᱛᱟᱞ ᱢᱤᱫ ᱛᱮ ᱢᱮᱱᱟᱜ ᱠᱚᱣᱟ ᱥᱮ ᱫᱤᱠᱩ ᱠᱚᱦᱚᱸ ᱢᱟᱱᱮ ᱮᱢᱚᱱ ᱥᱟᱱᱛᱟᱲ ᱛᱮᱠᱚ ᱨᱚᱲᱟ ᱡᱮ ᱵᱟᱵᱤᱱ ᱵᱩᱡᱷᱟᱹᱣ ᱫᱟᱲᱮᱜᱼᱟ ᱡᱮ ᱱᱠᱠᱩ ᱫᱚ ᱫᱤᱠᱩ ᱠᱟᱱᱟ ᱠᱚ ᱢᱮᱱᱛᱮ᱾
ᱜᱚᱢᱠᱮ ᱦᱤᱛᱚᱜ ᱡᱟᱦᱟᱸ ᱦᱚᱲ ᱢᱟᱱᱮ ᱫᱤᱠᱩ ᱢᱟᱱᱮ ᱪᱷᱟᱹᱛᱤᱠ ᱠᱚ ᱦᱚᱸ ᱡᱩᱫᱤ ᱪᱟᱹᱠᱨᱤ ᱧᱟᱢ ᱠᱚ ᱩᱭᱦᱟᱹᱨ ᱫᱟᱥᱮ ᱛᱟᱦᱚᱞᱮ ᱟᱵᱚᱣᱟᱜ ᱱᱚᱣᱟ ᱥᱟᱱᱛᱟᱞᱤ ᱛᱮᱜᱮ ᱪᱟᱹᱠᱨᱤ ᱠᱚ ᱧᱟᱢᱫᱟ᱾ ᱢᱟᱱᱮ ᱠᱳᱴᱟ ᱦᱤᱥᱟᱹᱵ ᱛᱮ ᱧᱮᱞ ᱞᱮᱠᱷᱟᱱ ᱩᱱᱠᱩ ᱢᱟᱛᱚ ᱱᱳᱵᱵᱳᱭ ᱯᱟᱨᱥᱮᱱ ᱛᱟᱠᱚ ᱥᱮ᱾
ᱦᱮᱸ ᱦᱮᱸ᱾
ᱢᱟᱱᱮ ᱫᱚᱥᱴᱤ ᱨᱮᱠᱷᱟᱱ ᱟᱠᱚ ᱱᱚᱴᱤ ᱠᱚ ᱧᱟᱢᱟ ᱟᱵᱚ ᱢᱤᱫᱴᱟᱝ ᱵᱚᱱ ᱧᱟᱢᱟ ᱛᱟᱦᱚᱞᱮ ᱟᱞᱮ ᱥᱟᱶᱛᱮ ᱡᱟᱦᱟᱸᱭ ᱤᱭᱩᱱᱤᱵᱷᱟᱨᱥᱤᱴᱤ ᱠᱚᱞᱮᱡᱽ ᱠᱚᱨᱮ ᱠᱚ ᱯᱟᱲᱦᱟᱣ ᱠᱟᱱᱟ ᱩᱱᱠᱩ ᱢᱟ ᱡᱟᱦᱟᱸᱭ ᱠᱚ ᱯᱟᱲᱦᱟᱣ ᱠᱟᱛᱮ ᱠᱚᱢᱯᱞᱤᱤᱴ ᱠᱟᱛᱮ ᱮᱢ ᱮ ᱠᱚ ᱠᱚᱨᱟᱣ ᱞᱮᱫᱟ ᱩᱱᱠᱩ ᱞᱟᱦᱟᱨᱮ ᱪᱟᱹᱠᱨᱤ ᱦᱩᱭᱩᱜ ᱠᱟᱱ ᱛᱟᱠᱚᱣᱟ ᱠᱚᱞᱮᱡᱽ ᱨᱮ ᱟᱴᱚᱠ ᱨᱮᱱᱟᱜ ᱡᱟᱭᱜᱟ ᱵᱟᱹᱱᱩᱜᱼᱟ ᱠᱚᱢᱯᱤᱴᱤᱥᱚᱱ ᱵᱟᱝ ᱦᱩᱭᱩᱜ ᱠᱟᱱ ᱛᱟᱠᱚᱣᱟ᱾ ᱩᱱᱠᱩ ᱫᱚ ᱾
ᱴᱷᱤᱠ ᱴᱷᱤᱠ᱾
ᱟᱨ ᱟᱵᱚ ᱫᱚ ᱦᱚᱲ ᱫᱚ ᱥᱤᱴ ᱠᱚᱢ ᱜᱮᱛᱮ ᱫᱷᱟᱹᱨ ᱟᱠᱟᱱ ᱛᱮᱵᱚᱱ ᱵᱟᱵᱚᱱ ᱧᱟᱢᱫᱟ ᱚᱱᱟ ᱢᱟ ᱟᱞᱟᱫᱟ ᱠᱟᱛᱷᱟ ᱠᱟᱱᱟ᱾ ᱠᱤᱱᱛᱩ ᱩᱱᱠᱩᱣᱟᱜ ᱫᱚ ᱦᱩᱭ ᱩᱛᱟᱹᱨᱚᱜ ᱠᱟᱱᱟ ᱟᱨ ᱩᱱᱠᱩ ᱚᱱᱟ ᱠᱷᱟᱹᱛᱤᱨ ᱟᱵᱚ ᱠᱷᱚᱱ ᱡᱟᱹᱥᱛᱤ ᱠᱚ ᱢᱟᱱᱮ ᱦᱟᱛᱟᱣ ᱢᱟᱱᱮ ᱥᱮᱬᱟᱭ ᱫᱟᱠᱚ ᱚᱱᱟ ᱚᱞᱪᱤᱠᱤ᱾
ᱦᱮᱸ ᱜᱚᱝᱠᱮ ᱚᱱᱟ ᱫᱚ ᱟᱹᱰᱤ ᱥᱟᱨᱤ
ᱱᱚᱣᱟ ᱦᱚᱸᱠᱚ ᱞᱟᱹᱭᱫᱟ ᱩᱱᱠᱩ ᱠᱚ ᱪᱷᱟᱹᱛᱤᱠ ᱠᱚᱜᱮ ᱱᱚᱣᱟ ᱵᱳᱭ ᱚᱠᱟᱨᱮ ᱧᱟᱢᱚᱜᱼᱟ ᱮᱢᱟ ᱟᱹᱜᱩ ᱟᱞᱮᱯᱮ ᱯᱚᱭᱥᱟ ᱞᱮ ᱮᱢᱟ ᱯᱮᱭᱟ ᱵᱚᱨᱚᱱ ᱢᱤ ᱡᱟᱦᱟᱸᱨᱮ ᱯᱚᱧᱪᱟᱥ ᱴᱟᱠᱟ ᱫᱟᱢ ᱚᱸᱰᱮ ᱫᱚ ᱢᱤᱫᱥᱚ ᱴᱟᱠᱟ ᱞᱮ ᱮᱢᱟ ᱯᱮᱭᱟ᱾ ᱚᱱᱠᱟᱱᱟᱜ ᱠᱟᱛᱷᱟ ᱠᱚ ᱟᱸᱡᱚᱢᱚᱜ ᱠᱟᱱᱟ ᱜᱚᱢᱠᱮ ᱟᱨ ᱟᱵᱚ ᱫᱚ ᱟᱵᱚ ᱵᱟᱵᱚᱱ ᱵᱷᱟᱹᱜᱤᱭᱟᱜ ᱠᱟᱱᱟ ᱟᱵᱚᱣᱟᱜ ᱯᱟᱹᱨᱥᱤ᱾
ᱦᱮ ᱦᱮ ᱾ ᱱᱚᱣᱟ ᱫᱚ ᱟᱹᱰᱤ ᱦᱮᱸ ᱫᱩᱠ ᱨᱮᱱᱟᱜ ᱠᱟᱛᱷᱟ ᱠᱟᱱᱟ ᱡᱮᱢᱚᱱ ᱡᱮᱞᱮᱠᱟ ᱱᱚᱜᱼᱚᱭ ᱱᱟᱜ ᱠᱤᱪᱷᱩ ᱜᱤᱫᱽᱨᱟᱹ ᱠᱚ ᱦᱟᱸᱜ ᱢᱮᱱᱟᱜ ᱠᱚᱣᱟ᱾ ᱢᱟᱱᱮ ᱱᱤᱛᱚᱜ ᱚᱱᱟ ᱢᱟᱱᱮ ᱚᱞ ᱪᱤᱠᱤ ᱫᱚ ᱢᱟᱱᱮ ᱵᱟᱝ ᱵᱟᱝᱵᱚ ᱯᱟᱲᱦᱟᱜ ᱨᱮᱦᱚᱸ ᱢᱚᱴᱟᱢᱩᱴᱤ ᱱᱚᱣᱟ ᱫᱚ ᱥᱮᱪᱮᱫ ᱫᱚ ᱞᱟᱹᱠᱛᱤ ᱠᱟᱱᱟ ᱡᱮᱞᱮᱠᱟ ᱚᱞ ᱠᱚ ᱪᱤᱱᱦᱟᱹᱣ ᱯᱟᱲᱦᱟᱣ ᱪᱤᱱᱦᱟᱹᱣ ᱦᱮᱸ ᱨᱚᱲ ᱵᱩᱡᱷᱟᱹᱣ᱾ ᱦᱮᱸ ᱱᱚᱣᱟ ᱠᱚᱫᱚ ᱟᱹᱰᱤ ᱞᱟᱹᱠᱛᱤ ᱠᱟᱱ ᱜᱮᱭᱟ ᱟ ᱯᱟᱲᱦᱟᱣ ᱫᱚ ᱟᱢ ᱡᱟᱦᱟᱸ ᱨᱮᱜᱮᱢ ᱯᱟᱲᱦᱟᱣ ᱫᱟᱲᱮᱭᱟᱜᱼᱟ ᱚᱱᱟ ᱫᱚ ᱢᱟᱱᱟᱣ ᱫᱚ ᱵᱟᱹᱱᱩᱜ ᱟᱱᱟ᱾
ᱜᱚᱢᱠᱮ ᱥᱮᱬᱟ ᱢᱟ ᱞᱟᱹᱠᱛᱤ ᱠᱟᱱ ᱜᱮ ᱜᱚᱢᱠᱮ ᱦᱚᱸᱜᱼᱚᱭ ᱡᱮᱢᱚᱱ ᱠᱚ ᱞᱟᱹᱭᱟ ᱟᱢ ᱚᱞ ᱪᱤᱠᱤ ᱛᱮᱢ ᱯᱟᱲᱦᱟᱜᱼᱟ ᱚᱱᱟ ᱵᱟᱢ ᱫᱟᱲᱮᱭᱟᱜᱼᱟ ᱠᱤᱱᱛᱩ ᱡᱮ ᱢᱟᱨᱟᱝ ᱥᱮ ᱰᱟᱠᱛᱟᱨ ᱤᱧᱡᱤᱱᱤᱭᱟᱨ ᱵᱟᱢ ᱦᱩᱭ ᱫᱟᱲᱮᱭᱟᱜᱼᱟ ᱠᱤᱱᱛᱩ ᱰᱟᱠᱛᱟᱨ ᱤᱧᱡᱤᱱᱤᱭᱟᱨ ᱠᱤ ᱟᱫᱚᱣ ᱮᱴᱟᱜ ᱯᱟᱹᱨᱥᱤ ᱛᱮ ᱦᱩᱭᱩᱜᱼᱟ ᱤᱝᱞᱤᱥ ᱯᱟᱹᱨᱥᱤ ᱥᱮᱲᱟ ᱵᱟᱝ ᱦᱩᱭᱩᱜᱼᱟ᱾ ᱦᱤᱱᱫᱤ ᱵᱚᱞᱚ ᱩᱲᱤᱭᱟᱹ ᱵᱚᱞᱚ ᱟᱨ ᱡᱮᱢᱚᱱ ᱵᱟᱝᱞᱟ ᱵᱚᱞᱚ ᱚᱱᱟ ᱛᱮᱜᱮ ᱰᱟᱠᱛᱟᱨ ᱠᱚ ᱯᱟᱲᱦᱟᱜᱼᱟ ᱥᱮ ᱤᱧᱡᱤᱱᱤᱭᱟᱨ ᱠᱚ ᱯᱟᱲᱦᱟᱜ ᱦᱚᱲ? ᱵᱟᱝᱠᱚ ᱯᱟᱲᱦᱟᱜᱼᱟ ᱯᱟᱲᱦᱟᱣ ᱠᱚᱨᱛᱮ ᱜᱮᱞᱮ ᱥᱮᱭ ᱤᱝᱞᱤᱥ ᱜᱮ ᱫᱚᱨᱠᱟᱨ ᱛᱟᱵᱚᱱᱟ ᱡᱚᱠᱷᱚᱱ ᱟᱵᱚ ᱚᱱᱟ ᱨᱮᱱᱟᱜ ᱱᱟᱜᱟᱢ ᱵᱚᱱ ᱧᱮᱞᱟ ᱯᱟᱹᱦᱤᱞ ᱡᱚᱠᱷᱚᱱ ᱤᱝᱨᱮᱡᱽ ᱠᱚᱠᱚ ᱦᱤᱡᱩᱜᱼᱟ ᱥᱮ ᱟᱵᱚᱣᱟᱜ ᱡᱟᱱᱟᱢ ᱟᱲᱟᱝ ᱠᱚ ᱪᱮᱫ ᱞᱮᱫᱟ᱾
ᱦᱮᱸ ᱦᱮᱸ ᱴᱷᱤᱠ᱾
ᱪᱮᱫᱟᱜ ᱥᱮ ᱚᱱᱟ ᱤᱝᱞᱤᱥ ᱟᱨ ᱟᱵᱚᱣᱟᱜ ᱡᱟᱱᱟᱢ ᱟᱲᱟᱝ ᱠᱟᱪᱷᱟ ᱠᱟᱪᱷᱤ ᱜᱮᱭᱟ, ᱚᱱᱟᱛᱮ ᱟᱵᱚ ᱢᱟᱱᱮ ᱵᱷᱟᱨᱚᱛ ᱫᱤᱥᱚᱢ ᱨᱮ ᱥᱤᱧᱚᱛ ᱫᱤᱥᱚᱢ ᱨᱮᱱ ᱮᱴᱟᱜ ᱡᱟᱹᱛᱤ ᱜᱟᱛᱟᱠ ᱨᱮᱱ ᱦᱚᱲ ᱟᱨ ᱱᱚᱣᱟ ᱵᱷᱟᱥᱟ ᱥᱮᱬᱟᱛᱮ ᱟᱹᱰᱤ ᱢᱟᱱᱮ ᱯᱟᱹᱨᱥᱤ ᱥᱮᱬᱟ ᱫᱚ ᱟᱹᱰᱤ ᱟᱱᱟᱴ ᱨᱮᱠᱚ ᱦᱤᱡᱩᱜ ᱠᱟᱱᱟ᱾
ᱦᱮᱸ ᱦᱮᱸ ᱴᱷᱤᱠ ᱴᱷᱤᱠ ᱦᱮᱸ ᱟᱫᱚ ᱩᱱᱟᱹᱜᱴᱟ ᱫᱚ ᱦᱟᱸᱜ ᱟᱞᱤᱧ ᱫᱚ ᱚᱱᱠᱟ ᱦᱮᱸ ᱱᱟᱜᱟᱢ ᱠᱚ ᱦᱟᱸᱜ ᱵᱟᱝ ᱞᱟᱹᱧ ᱵᱟᱲᱟᱭ ᱜᱮᱭᱟ᱾ ᱟᱫᱚ ᱮᱱᱠᱟ ᱦᱮᱸᱜ ᱮᱱᱛᱮ ᱨᱮᱦᱚᱸ ᱡᱟᱦᱟᱸᱭ ᱠᱚ ᱩᱱᱠᱩ ᱚᱞᱪᱤᱠᱤ ᱠᱚᱠᱚ ᱯᱟᱲᱦᱟᱜ ᱜᱮᱭᱟ ᱥᱮ ᱜᱤᱫᱽᱨᱟᱹ ᱠᱚ ᱟᱫᱚ ᱩᱱᱠᱩ ᱠᱚᱦᱚᱸ ᱦᱮᱸ ᱢᱟᱱᱮ ᱠᱚ ᱞᱟᱹᱭ ᱵᱟᱲᱟᱭ ᱜᱮᱭᱟ ᱡᱮᱞᱮᱠᱟ ᱟᱵᱚ ᱫᱤᱥᱚᱢ ᱨᱮ ᱱᱚᱜᱼᱚᱭ ᱤᱝᱨᱮᱡᱽ ᱠᱚᱠᱚ ᱦᱮᱡ ᱞᱮᱱᱟ᱾ ᱛᱚ ᱩᱱ ᱡᱚᱠᱷᱚᱡ ᱱᱚᱣᱟ ᱚᱱᱟ ᱰᱩᱢᱠᱟ ᱚᱱᱟ ᱡᱟᱦᱟᱸ ᱡᱷᱟᱲᱠᱷᱚᱸᱰ ᱯᱚᱱᱚᱛ ᱨᱮ ᱢᱟᱱᱮ ᱚᱱᱟ ᱠᱚᱨᱮ ᱟᱹᱰᱤᱜᱟᱱ ᱢᱤᱥᱚᱱ ᱠᱚ ᱠᱚ ᱦᱮᱸ ᱵᱮᱱᱟᱣ ᱞᱮᱫᱟ ᱛᱚ ᱚᱸᱰᱮ ᱜᱮ ᱥᱟᱱᱛᱟᱲ ᱨᱚᱲ ᱠᱚ ᱠᱚ ᱥᱮᱬᱟ ᱞᱮᱫᱟ ᱩᱱᱠᱩ ᱡᱟᱦᱟᱸᱭ ᱦᱮᱸ ᱤᱝᱨᱮᱡ ᱠᱚᱠᱚ ᱛᱟᱦᱮᱸ ᱠᱟᱱᱟ ᱦᱮᱸ ᱱᱚᱝᱠᱟᱞᱤᱧ ᱟᱡᱚᱢ ᱵᱟᱲᱟ ᱟᱠᱟᱫᱟ᱾ ᱛᱚ ᱩᱱᱠᱩ ᱠᱚᱦᱚᱸ ᱢᱟᱱᱮ ᱟᱵᱚᱣᱟᱜ ᱱᱚᱣᱟ ᱯᱟᱹᱨᱥᱤ ᱛᱮ ᱟᱹᱰᱤ ᱜᱟᱱ ᱵᱳᱭ ᱠᱚᱠᱚ ᱪᱷᱟᱯᱟ ᱟᱠᱟᱫᱟ᱾
ᱦᱮᱸ ᱜᱚᱢᱠᱮ᱾ ᱟᱨ ᱚᱱᱟᱛᱮ ᱟᱵᱚᱨᱮᱱ ᱡᱟᱦᱟᱸᱭ ᱡᱩᱫᱤ ᱚᱞ ᱪᱤᱠᱤᱛᱮ ᱡᱟᱦᱟᱸᱭ ᱯᱳᱭᱞᱳ ᱠᱷᱚᱱᱮ ᱥᱮᱪᱮᱫᱚᱜᱼᱟ, ᱩᱱᱤ ᱠᱤᱱᱛᱩ ᱤᱝᱞᱤᱥ ᱯᱟᱹᱨᱥᱤ ᱟᱹᱰᱤ ᱞᱚᱜᱚᱱ ᱮ ᱥᱮᱬᱟ ᱫᱟᱲᱮᱭᱟᱜᱼᱟ ᱾ ᱚᱱᱟ ᱫᱚ ᱜᱚᱲᱚᱭ ᱧᱟᱢᱟ ᱟᱫᱚ ᱚᱱᱟᱛᱮ ᱟᱵᱚ ᱡᱮᱢᱚᱱ ᱡᱩᱫᱤ ᱟᱵᱚ ᱦᱚᱜ ᱱᱚᱼᱚᱭ ᱡᱟᱱᱟᱢ ᱯᱟᱹᱨᱥᱤ ᱟᱭᱳ ᱢᱟᱱᱮ ᱟᱲᱟᱝᱛᱮ ᱵᱟᱵᱚᱱ ᱥᱮᱪᱮᱫᱚᱜᱼᱟ? ᱟᱹᱰᱤ ᱨᱚᱠᱚᱢ ᱥᱚᱢᱚᱭ ᱟᱱᱟᱴ ᱨᱮᱵᱚᱱ ᱦᱤᱡᱩᱜᱼᱟ ᱡᱮᱢᱚᱱ ᱟᱹᱰᱤ ᱜᱤᱫᱽᱨᱟᱹ ᱠᱟᱹᱴᱤᱡ ᱜᱤᱫᱽᱨᱟᱹ ᱫᱚ ᱡᱩᱫᱤ ᱮᱴᱟᱜ ᱯᱟᱹᱨᱥᱤ ᱵᱚᱱ ᱥᱮᱬᱟ ᱟᱠᱚᱣᱟ ᱥᱮ ᱩᱱᱠᱩᱣᱟᱜ ᱟᱹᱰᱤ ᱨᱮ ᱟᱱᱟᱴ ᱨᱮᱠᱚ ᱯᱟᱲᱟᱜᱼᱟ ᱵᱟᱠᱚ ᱵᱩᱡᱽ ᱫᱟᱲᱮᱭᱟᱜ ᱜᱮᱭᱟ ᱦᱚᱴᱢᱮᱱᱛᱮ ᱾
ᱦᱮᱸ ᱦᱮᱸ ᱴᱷᱤᱠ ᱴᱷᱤᱠ ᱾
ᱜᱚᱢᱠᱮ ᱟᱵᱚ ᱤᱧ ᱱᱚᱣᱟᱧ ᱢᱚᱱᱮ ᱜᱮᱭᱟ ᱡᱩᱫᱤ ᱩᱱᱠᱩ ᱡᱟᱱᱟᱢ ᱟᱲᱟᱝ ᱛᱮᱠᱚ ᱯᱟᱲᱦᱟᱣ ᱠᱚᱜᱼᱟ ᱡᱟᱹᱱᱤᱡ ᱟᱨᱦᱚᱸᱠᱚ ᱯᱟᱲᱦᱟᱣ ᱠᱚᱜᱮᱭᱟ ᱩᱱᱟᱹᱜ ᱵᱟᱠᱚ ᱵᱟᱹᱜᱤ ᱠᱮᱭᱟ ᱾ ᱡᱚᱠᱷᱚᱱ ᱜᱮ ᱚᱞᱚᱜ ᱯᱟᱲᱦᱟᱜ ᱫᱚ ᱮᱢᱚᱱ ᱜᱚᱱ ᱡᱤᱱᱤᱥ ᱠᱟᱱᱟ ᱜᱚᱝᱠᱮ ᱡᱟᱦᱟᱸᱭ ᱜᱮ ᱪᱟᱯᱟᱼᱪᱟᱯᱤ ᱠᱟᱛᱮ ᱫᱚ ᱵᱟᱝ ᱦᱩᱭᱩᱜᱼᱟ᱾
ᱦᱮᱸ ᱦᱮᱸ᱾
ᱚᱱᱟ ᱪᱟᱯᱟ ᱪᱟᱯᱤ ᱠᱟᱛᱮᱮᱫ ᱫᱚ ᱵᱟᱝ ᱦᱩᱭᱩᱜ ᱜᱚᱢᱠᱮ ᱩᱱᱤ ᱩᱱᱤ ᱚᱱᱟᱨᱮ ᱥᱤᱵᱤᱞ ᱥᱚᱲᱚᱢᱮ ᱧᱟᱢ ᱢᱟ ᱛᱚᱵᱮᱱᱟᱭ ᱯᱟᱲᱦᱟᱜᱼᱟ ᱾ ᱟᱫᱚ ᱡᱟᱦᱟᱸᱭ ᱜᱤᱫᱽᱨᱟᱹ ᱚᱱᱟ ᱮᱴᱟᱜ ᱯᱟᱹᱨᱥᱤ ᱵᱟᱭ ᱪᱮᱫ ᱫᱟᱲᱮᱭᱟᱜᱼᱟ ᱜᱩᱨᱩ ᱜᱚᱢᱠᱮ ᱟᱹᱵᱤᱱᱟᱜ ᱦᱚᱸ ᱤᱭᱟᱹ ᱵᱤᱧ ᱟᱸᱡᱚᱢ ᱟᱠᱟᱫ ᱛᱟᱭᱟ ᱩᱱᱤᱭᱟᱜ ᱡᱤᱭᱚᱱ ᱦᱚᱨᱟ ᱥᱮ ᱡᱤᱭᱚᱱ ᱞᱟᱭᱤᱯᱷ ᱤᱥᱴᱟᱭᱤᱞ, ᱚᱸᱰᱮ ᱧᱮᱞᱟᱠ ᱡᱮ ᱩᱱᱤ ᱡᱚᱠᱷᱚᱱ ᱜᱮ ᱟᱱᱟᱴᱚᱜ ᱠᱟᱱ ᱛᱟᱦᱮᱸᱱᱮᱜ ᱮ ᱤᱭᱟᱹᱛᱮ ᱩᱲᱭᱟᱹ ᱥᱮᱬᱟ ᱛᱮ ᱛᱚᱠᱷᱚᱱᱮ ᱢᱚᱱᱮ ᱠᱮᱫᱟ ᱟᱵᱚ ᱡᱟᱱᱟᱢ ᱢᱟᱲᱟᱝ ᱛᱮ ᱪᱮᱫᱟᱜ ᱵᱚᱱ ᱚᱞᱚᱜᱼᱟ
ᱴᱷᱤᱠ ᱴᱷᱤᱠ ᱴᱷᱤᱠ ᱱᱚᱣᱟ ᱫᱚ ᱟᱸᱡᱚᱢ ᱦᱩᱭ ᱟᱠᱟᱱ ᱜᱮᱭᱟ ᱾
ᱦᱮᱸ ᱛᱟᱦᱚᱞᱮ ᱟᱵᱚᱨᱮᱱ ᱡᱟᱦᱟᱸᱭ ᱵᱟᱠᱚ ᱥᱮᱬᱟᱭᱮᱫᱟ ᱚᱞᱚᱜ ᱠᱚ ᱡᱟᱱᱟᱢ ᱟᱲᱟᱝ ᱛᱮᱠᱚ ᱥᱮᱪᱮᱫ ᱠᱚ ᱡᱟᱹᱱᱤᱡ ᱠᱚ ᱥᱮᱬᱟ ᱠᱚᱜᱮᱭᱟ᱾
ᱦᱮᱸ ᱦᱮᱸ ᱴᱷᱤᱠ᱾
ᱩᱱᱟᱹᱜ ᱡᱮ ᱵᱟᱝ ᱥᱮᱬᱟ ᱦᱚᱲ ᱫᱚᱠᱚ ᱠᱚᱢ ᱠᱚᱜᱼᱟ ᱡᱟᱹᱱᱤᱡ᱾ ᱟᱹᱞᱤᱧ ᱚᱱᱠᱟᱞᱤᱧ ᱩᱭᱦᱟᱹᱨ ᱜᱮᱭᱟ ᱾
ᱦᱮᱸ ᱱᱚᱣᱟ ᱫᱚ ᱟᱹᱰᱤ ᱥᱟᱨ ᱥᱟᱹᱨᱤ ᱠᱟᱛᱷᱟ ᱵᱮᱤᱱ ᱞᱟᱹᱭ ᱠᱮᱫᱟ ᱡᱮᱞᱮᱠᱟ ᱱᱚᱜᱼᱚᱭ ᱱᱟᱱᱟᱜ ᱡᱩᱫᱤ ᱚᱱᱟ ᱚᱱᱟ ᱚᱠᱛᱚ ᱨᱮ ᱡᱩᱫᱤ ᱱᱚᱝᱠᱟ ᱦᱮᱸ ᱚᱞᱪᱤᱠᱤ ᱠᱚ ᱥᱤᱨᱡᱚᱱ ᱵᱟᱝ ᱦᱩᱭ ᱠᱚᱜᱼᱟ ᱛᱟᱦᱚᱞᱮ ᱱᱚᱜᱼᱚ ᱱᱚᱣᱟ ᱟᱵᱚᱣᱟᱜ ᱯᱟᱹᱨᱥᱤ ᱫᱚ ᱵᱟᱹᱭ ᱵᱟᱹᱭ ᱛᱮ ᱱᱚ ᱯᱩᱨᱟ ᱯᱟᱹᱨᱥᱤ ᱫᱚ ᱪᱮᱫ ᱞᱮᱠᱟ ᱚᱞᱪᱤᱠᱤ ᱯᱟᱹᱨᱥᱤ ᱦᱚᱸ ᱚᱱᱟ ᱵᱟᱹᱭ ᱵᱟᱹᱭᱛᱮ ᱚᱞ ᱪᱤᱠᱤ ᱫᱚᱠᱚ ᱵᱟᱹᱜᱤᱭᱟᱜ ᱠᱮᱭᱟ ᱦᱚᱠᱠᱩᱢ ᱟᱫᱚ ᱱᱚᱦᱚᱭ ᱟᱫᱚ ᱫᱤᱠᱩ ᱯᱟᱹᱨᱥᱤ ᱜᱮᱠᱚ ᱟᱯᱱᱟᱨ ᱠᱮᱭᱟ
ᱟᱯᱱᱟᱨ ᱠᱟᱛᱮ ᱦᱚ ᱜᱚᱝᱠᱮ ᱟᱵᱚ ᱦᱚᱲ ᱫᱚᱫᱚ ᱵᱟᱵᱚᱱ ᱥᱮᱬᱟ ᱫᱟᱲᱮᱭᱟᱜᱼᱟ ᱪᱮᱫᱟᱜ ᱥᱮ ᱡᱟᱱᱟᱢ ᱟᱲᱟᱝ ᱵᱟᱝ ᱠᱟᱱ ᱛᱟᱵᱚᱱᱟ ᱟᱵᱚ ᱵᱩᱡᱽᱛᱮ ᱠᱟᱹᱴᱤᱡ ᱡᱩᱚᱴᱤᱞᱚᱜ ᱜᱮᱭᱟᱵᱚᱱ ᱫᱚᱢ ᱟᱱᱟᱴ ᱵᱚᱱ ᱦᱤᱡᱩᱜᱼᱟ ᱾ ᱡᱟᱱᱟᱢ ᱟᱲᱟᱝ ᱠᱷᱟᱱ ᱡᱟᱹᱱᱤᱡ ᱩᱱᱟᱹᱜ ᱫᱚ ᱵᱟᱵᱚᱱ ᱟᱱᱟᱴ ᱠᱚᱜᱼᱟ᱾ ᱟᱹᱰᱤ ᱥᱚᱞᱦᱮ ᱛᱮᱵᱚᱱ ᱵᱩᱡᱽ ᱠᱮᱭᱟ ᱟᱨ ᱟᱵᱚ ᱨᱮᱱ ᱜᱤᱫᱽᱨᱟᱹ ᱠᱚ ᱡᱟᱹᱱᱤᱡ ᱩᱱᱟᱹᱜ ᱡᱟᱹᱥᱛᱤ ᱫᱚ ᱵᱟᱝ ᱠᱚ ᱵᱟᱹᱜᱤ ᱠᱮᱭᱟ ᱾ ᱜᱮᱭᱟ
ᱦᱮᱸ ᱦᱮᱸ ᱴᱷᱤᱠ᱾
ᱱᱚᱜᱼᱚ ᱱᱚᱝᱠᱟ ᱜᱚᱢᱠᱮ᱾ ᱟᱨ ᱜᱚᱢᱠᱮ ᱛᱟᱦᱚᱞᱮ ᱟᱯᱮ ᱥᱮᱫ ᱯᱩᱡᱟᱹ ᱠᱚ ᱢᱟᱱᱮ ᱵᱚᱸᱜᱟ ᱵᱩᱨᱩ ᱠᱚ ᱪᱮᱫ ᱠᱚ ᱢᱮᱱᱟᱜ ᱜᱮᱭᱟ?
ᱦᱮᱸ ᱵᱚᱸᱜᱟ ᱵᱩᱨᱩ ᱫᱚ ᱱᱟᱜ ᱚᱱᱠᱟ ᱟᱭᱢᱟ ᱜᱮ ᱢᱮᱱᱟᱜᱼᱟ, ᱡᱮᱞᱮᱠᱟ ᱱᱚᱜᱼᱚᱭ ᱱᱟᱦᱟᱜ ᱵᱟᱦᱟ ᱵᱚᱸᱜᱟ ᱛᱟᱯᱚᱨᱮ
ᱢᱟᱜᱽ ᱢᱚᱬᱮ ᱠᱚ ᱢᱟᱜᱽ ᱢᱚᱬᱮ ᱠᱚ ᱛᱟ ᱢᱟᱜᱽᱢᱚᱬᱮ ᱠᱚ ᱵᱟᱦᱟ ᱢᱟᱜᱽ ᱢᱚᱬᱮ ᱠᱚ ᱛᱟᱯᱚᱨᱮ ᱡᱟᱦᱟᱸ ᱚᱸᱭ ᱮᱨᱚᱜ ᱥᱤᱢ ᱠᱚ ᱦᱩᱭᱩᱜ ᱠᱟᱱ ᱜᱮᱭᱟ᱾ ᱮᱸ ᱦᱤᱛᱚᱜ ᱫᱚ ᱮᱨᱚᱜ ᱥᱤᱢ ᱟᱨ ᱟᱥᱟᱲᱤᱭᱟᱹ ᱠᱚᱠᱚ ᱡᱚᱢᱮᱫ ᱠᱚ ᱜᱮᱭᱟ᱾ ᱚᱱᱟ ᱠᱚ ᱟᱵᱚ ᱢᱟ ᱜᱮᱞᱵᱟᱨ ᱪᱟᱸᱫᱳ ᱨᱮ ᱜᱮᱞᱵᱟᱨ ᱜᱚᱴᱟᱝ ᱜᱮ ᱵᱚᱸᱜᱟ ᱵᱩᱨᱩ ᱢᱮᱱᱟᱜ ᱛᱟᱵᱚᱱ ᱢᱟ ᱾
ᱦᱮᱸ ᱱᱚᱣᱟᱫᱚ ᱦᱮᱸ ᱱᱚᱣᱟ ᱴᱷᱤᱠ ᱜᱮᱵᱤᱱ ᱞᱟᱹᱭ ᱠᱟᱫᱟ ᱡᱮ ᱟᱵᱚ ᱫᱚ ᱢᱟᱱᱮ ᱟᱹᱰᱤ ᱜᱟᱱ ᱯᱚᱨᱚᱵ ᱢᱮᱱᱟᱜ ᱛᱟᱵᱚ ᱪᱟᱸᱫᱚ ᱯᱤᱪᱷᱤ ᱜᱮ ᱞᱟᱹᱭ ᱞᱮᱠᱷᱟᱱ ᱫᱚ ᱯᱚᱨᱚᱵᱽ ᱠᱟᱱ ᱛᱟᱵᱚᱱᱟ᱾
ᱦᱮᱸ ᱟᱨ ᱦᱚᱸᱜᱼᱚ ᱱᱤ ᱡᱟᱦᱟᱸ ᱥᱚᱨᱦᱟᱭ ᱠᱚ ᱛᱤᱱ ᱡᱳᱨ ᱠᱚ ᱢᱟᱱᱟᱣ ᱜᱮᱭᱟ?
ᱥᱚᱨᱟ ᱠᱚᱫᱚ ᱱᱟᱯᱟᱭ ᱜᱮᱠᱚ ᱢᱟᱱᱟᱣᱟ ᱢᱟᱱᱮ ᱢᱟᱱᱟᱣ ᱫᱚ ᱦᱟᱸᱜ ᱡᱟᱦᱟᱸ ᱠᱚ ᱟᱸᱡᱚᱢ ᱵᱟᱲᱟᱭ ᱠᱟᱱᱟ ᱜᱤᱫᱽᱨᱟᱹ ᱠᱚᱠᱚ ᱞᱟᱹᱭ ᱵᱟᱲᱟᱭ ᱜᱮᱭᱟ ᱦᱮᱸ ᱢᱚᱬᱮ ᱥᱤᱸᱧ ᱢᱚᱬᱮ ᱧᱤᱸᱫᱟᱹ ᱠᱚ ᱢᱟᱱᱟᱣᱟ᱾ ᱟᱫᱚ ᱚᱝᱠᱟᱱᱟᱜ ᱦᱮᱸ ᱚᱝᱠᱟᱱᱟᱜ ᱵᱟᱝ ᱚᱝᱠᱮ ᱞᱟᱹᱭᱵᱤᱱ
ᱜᱚᱝᱠᱮ ᱠᱷᱩᱱᱴᱟᱹᱣ ᱠᱚ ᱦᱩᱭᱩᱜ ᱜᱮᱭᱟ ᱟᱨ ᱥᱚᱨᱟᱭ ᱠᱚ ᱮᱱᱮᱡ ᱜᱮᱭᱟ ᱥᱮ ᱵᱟᱝ?
ᱦᱮᱸ ᱠᱷᱩᱱᱴᱟᱹᱣ ᱦᱚᱸ ᱦᱩᱭᱩᱜ ᱜᱮᱭᱟ ᱟᱨ ᱥᱚᱨᱦᱟᱭ ᱦᱚᱸᱠᱚ ᱮᱱᱮᱡ ᱜᱮᱭᱟ ᱜᱚᱝᱠᱮ᱾
ᱚ ᱵᱷᱟᱹᱜᱤ ᱜᱮ ᱟᱞᱮ ᱥᱮᱫ ᱢᱟ ᱥᱚᱨᱦᱟᱭ ᱠᱚᱫᱚ ᱠᱷᱩᱸᱱᱴᱟᱹᱣ ᱫᱚ ᱠᱚ ᱦᱩᱭᱩᱜ ᱜᱮᱭᱟ ᱠᱤᱸᱱᱛᱩ ᱥᱚᱨᱦᱟᱭ ᱢᱟ ᱵᱟᱝᱠᱚ ᱮᱱᱮᱡ ᱜᱮᱭᱟ ᱠᱚᱢ ᱠᱟᱱᱟ᱾
ᱟᱪᱪᱷᱟ ᱟᱪᱪᱷᱟ ᱦᱚᱸ᱾
ᱟᱨ ᱦᱚᱸᱜᱼᱚᱭ ᱫᱟᱸᱥᱟᱭ ᱠᱚᱠᱚ ᱮᱱᱮᱡ ᱜᱮᱭᱟ ᱜᱚᱝᱠᱮ ᱟᱯᱮ ᱥᱮᱫ?
ᱦᱮᱸ ᱜᱚᱝᱠᱮ ᱮᱱᱮᱡ ᱜᱮᱭᱟ ᱠᱚ ᱫᱟᱸᱥᱟᱭ ᱫᱚ ᱵᱚᱪᱷᱚᱨ ᱜᱮ ᱵᱚᱪᱷᱚᱨ᱾
ᱟᱨ ᱱᱚᱸᱛᱮ ᱫᱚ ᱦᱟᱸᱜ ᱵᱩᱣᱟᱹᱝ ᱟᱛᱮ ᱠᱚ ᱮᱱᱮᱡ ᱠᱟᱱᱟ ᱾
ᱚ
ᱦᱩᱸ ᱦᱮᱸ
ᱟᱞᱮ ᱥᱮᱫ ᱢᱟ ᱱᱤᱛᱚᱜ ᱫᱚ ᱟᱞᱮ ᱱᱚᱣᱟ ᱳᱭᱮᱥᱴ ᱵᱮᱝᱜᱚᱞ ᱨᱮ ᱥᱟᱱᱛᱟᱞᱤ ᱨᱮᱱ ᱠᱚ ᱪᱤᱠᱟᱹ